ᱦᱮ ᱜᱚᱝᱠᱮ ᱦᱟᱨ ᱜᱮ᱾
ᱦᱮᱞᱳ᱾
ᱦᱮ ᱟᱡᱚᱢᱚᱜ ᱠᱟᱱᱟ ᱨᱚᱲ?
ᱦᱮᱸ᱾ ᱡᱚᱦᱟᱨ ᱜᱮ, ᱦᱮᱸ ᱟᱸᱡᱚᱢ ᱜᱮ, ᱡᱚᱸᱦᱟᱨ ᱜᱮ᱾
ᱟᱪᱪᱷᱟ ᱡᱚᱠᱷᱚᱱ ᱨᱚᱲ ᱵᱟᱝ ᱟᱸᱡᱚᱢᱚᱜᱼᱟ ᱛᱚᱠᱷᱚᱱ ᱠᱟᱹᱴᱤᱡ ᱞᱟᱹᱭ ᱥᱟᱰᱮᱟᱹᱧ ᱛᱟᱞᱟᱝ ᱢᱮ ᱡᱮ ᱱᱤᱛᱚᱜ ᱫᱚ ᱨᱚᱲ ᱵᱟᱝ ᱟᱸᱡᱚᱢᱚᱜ ᱠᱟᱱᱟ ᱢᱮᱱᱛᱮ ᱟᱨ ᱵᱟᱝᱠᱷᱟᱱ ᱱᱚᱝᱠᱟ ᱠᱟᱛᱮ ᱜᱮ ᱟᱹᱰᱤ ᱟᱥᱛᱟᱢ ᱱᱚᱝᱠᱟ ᱨᱚᱲ ᱵᱟᱝ ᱟᱸᱡᱚᱢ ᱟᱠᱟᱱᱟ ᱟᱫᱚ ᱵᱟᱠᱚ ᱤᱭᱟᱹ ᱟᱠᱟᱫᱟ ᱚᱱᱟ ᱠᱚᱫᱚ ᱵᱟᱫ ᱜᱮ᱾ ᱤᱭᱟᱹ ᱠᱮᱫᱟ ᱠᱚ᱾
ᱦᱚ ᱢᱟ ᱱᱤᱛᱚᱜ ᱫᱚ ᱢᱟᱱᱮ ᱴᱷᱤᱠ ᱜᱮ ᱟᱸᱡᱚᱢᱚᱜ ᱠᱟᱱᱟ᱾
ᱟᱪᱪᱷᱟ ᱛᱟᱦᱚᱞᱮ ᱡᱚᱢ ᱵᱟᱲᱟ ᱠᱚᱫᱚ ᱦᱩᱭ ᱠᱟᱱᱟ ᱥᱮ ᱵᱟᱝ ᱱᱤᱛ?
ᱡᱚᱢ ᱵᱟᱲᱟ ᱠᱚᱫᱚ ᱟᱹᱣᱨᱤ ᱱᱤᱛᱚᱜ ᱫᱚ᱾
ᱛᱟᱦᱚᱞᱮ ᱱᱟᱯᱟᱭ ᱵᱟᱲᱟ ᱜᱮ ᱦᱮᱸ?
ᱦᱮᱸ ᱚᱲᱟᱜ ᱥᱮᱫ ᱫᱚ᱾ ᱟᱯᱮ ᱜᱮ?
ᱦᱮᱸ ᱱᱟᱯᱟᱭ ᱵᱟᱲᱟ ᱜᱮ ᱢᱤᱱᱟᱹᱧᱟ ᱱᱚᱝᱠᱟ ᱤᱧ ᱦᱚᱸ ᱟᱨ ᱚᱲᱟᱜ ᱨᱮᱦᱚᱸ ᱡᱷᱚᱛᱚ ᱜᱮ ᱱᱟᱯᱟᱭ ᱜᱮ᱾ ᱪᱟᱥᱵᱟᱥ ᱠᱟᱹᱢᱤ ᱠᱚᱫᱚ ᱪᱮᱫ ᱠᱟᱹᱢᱤ ᱠᱚ ᱦᱩᱭᱩᱜ ᱠᱟᱱᱟ᱾
ᱪᱟᱥᱵᱟᱥ ᱠᱚᱫᱚ ᱚᱱᱠᱟ ᱦᱩᱲᱩ ᱠᱚ ᱨᱚᱦᱚᱭ ᱫᱟ᱾ ᱥᱟᱨᱮᱡᱟᱜ ᱡᱚᱸᱰᱨᱟ ᱠᱚ᱾
ᱠᱚ ᱨᱚᱦᱚᱭᱫᱟ ᱱᱮᱛᱟᱨ?
ᱡᱚᱸᱵᱨᱟ ᱯᱟᱲ᱾ ᱦᱩᱲᱩ ᱨᱚᱦᱚᱭ ᱫᱚ ᱟᱹᱣᱨᱤ ᱠᱚ ᱮᱦᱚᱵ ᱟᱠᱟᱫᱟ ᱮᱦᱚᱵ ᱫᱚ᱾ ᱜᱟᱹᱪᱷᱤ ᱠᱚ ᱟᱯᱷᱚᱨ ᱵᱟᱲᱟᱭᱫᱟ᱾
ᱚ᱾
ᱚᱱᱠᱟ ᱡᱩᱱ ᱡᱩᱱ ᱡᱩᱞᱟᱭ ᱡᱩᱞᱟᱭ ᱜᱟᱱ ᱠᱷᱚᱡ ᱠᱚ ᱥᱴᱟᱴᱚᱜᱼᱟ᱾
ᱦᱮᱸ᱾ ᱱᱚᱛᱮ ᱦᱚᱸ ᱚᱱᱠᱟ ᱜᱮ ᱛᱚᱞᱟ ᱠᱚ ᱮᱨ ᱵᱟᱲᱟ ᱦᱩᱭ ᱠᱟᱱᱟ᱾ ᱫᱟᱜ ᱫᱚ ᱟᱹᱣᱨᱤ ᱞᱟᱜᱟᱜ-ᱟ ᱛᱚ ᱫᱟᱜ ᱠᱚ ᱞᱟᱜᱟᱣ ᱞᱮᱱᱠᱷᱟᱱ ᱨᱚᱦᱚᱭ ᱵᱟᱲᱟ ᱦᱩᱭᱩᱜ ᱜᱮᱭᱟ᱾ ᱛᱟᱦᱞᱮ ᱟᱯᱮ ᱚᱱᱛᱮ ᱚᱠᱟᱮᱠᱟ ᱫᱟᱜ ᱮᱫᱟᱭ ᱥᱮ ᱥᱤᱛᱩᱝ ᱫᱟᱭ ᱾ ᱜᱚᱨᱚᱢᱫᱟᱭ ᱠᱟᱹᱴᱤᱡ ᱢᱤᱛᱟᱹᱧᱟ
ᱱᱚᱛᱮ ᱫᱚ ᱨᱤᱢᱤᱞ ᱞᱮᱫᱟᱭ ᱚᱱᱠᱟ ᱾ ᱥᱮᱨᱢᱟ ᱫᱟᱜ ᱵᱷᱚᱨᱥᱟ ᱜᱮᱞᱮ ᱨᱚᱦᱚᱭ ᱮᱫᱟ ᱵᱟᱝ?
ᱚᱸᱻ᱾
ᱚᱱᱠᱟ ᱡᱟᱹᱯᱟᱹᱭ ᱫᱟᱜ ᱠᱚᱢᱟ ᱵᱟᱹᱱᱩᱜ ᱜᱮᱭᱟ ᱾
ᱦᱩᱸ᱾ ᱟᱪᱷᱟ ᱾
ᱢᱮᱱᱟᱜ ᱜᱮᱭᱟ ᱡᱟᱜᱟ ᱡᱟᱜᱟ ᱛᱮ
ᱞᱟᱹᱭᱫᱟᱹᱧ ᱠᱟᱹᱴᱤᱡ ᱢᱟᱱᱮ ᱡᱚᱠᱷᱚᱱᱮᱢ ᱨᱚᱲᱟ ᱾ ᱛᱚᱠᱷᱚᱱ ᱫᱚ ᱾ ᱨᱚᱲ ᱥᱩᱢᱟᱹᱭ ᱫᱚ ᱟᱪᱠᱟ ᱛᱟᱞᱟᱨᱮ ᱟᱞᱚᱢ ᱵᱚᱱᱫᱚᱜᱼᱟ ᱾ ᱟᱸᱡᱚᱢ ᱫᱟᱢ ᱥᱮ ᱚᱱᱠᱟ ᱜᱮᱢ ᱨᱚᱲᱟ? ᱧᱮᱞ ᱢᱮ ᱪᱮᱫ ᱞᱮᱠᱟᱢ ᱨᱚᱲ ᱫᱟᱲᱮᱭᱟᱜ-ᱟ ᱾ ᱟᱨ ᱵᱟᱠᱷᱟᱱ ᱢᱟᱱᱮ ᱵᱟᱹᱧ ᱵᱩᱡᱽ ᱫᱟᱲᱮᱭᱟᱜ ᱠᱟᱱᱟ ᱞᱟᱹᱭ ᱟᱸᱡᱚᱢ ᱢᱮ
ᱦᱮᱸ ᱨᱚᱲ ᱢᱮ ᱾
ᱢᱟᱱᱮ ᱵᱟᱹᱧ ᱨᱚᱲ ᱢᱩᱪᱟᱹᱫ ᱠᱮᱫᱟᱟᱢ ᱥᱮ ᱟᱫᱚ ᱟᱢᱟᱜ ᱨᱚᱲ ᱛᱟᱞᱟ ᱨᱮᱜᱮ ᱟᱨᱦᱚᱸ ᱤᱧ ᱦᱚᱧ ᱨᱚᱲ ᱠᱟᱱᱟ ᱟᱢ ᱦᱚᱸᱢ ᱨᱚᱲ ᱠᱟᱱᱟ ᱚᱱᱠᱟᱜ ᱠᱟᱱᱟ ᱟᱨᱠᱤ᱾ ᱟᱢ ᱨᱚᱲ ᱠᱮᱫᱟᱢ ᱨᱚᱲ ᱠᱮᱫᱟᱢ ᱟᱫᱚ ᱟᱪᱠᱟ ᱵᱚᱱᱫᱚᱭ ᱢᱮ ᱟᱫᱚ ᱛᱟᱨᱯᱚᱨᱮ ᱤᱧ
ᱚ ᱢᱟ ᱛᱚᱵᱮ ᱨᱚᱲ ᱞᱟᱦᱟᱭ ᱛᱟᱞᱟᱝ ᱢᱮ
ᱟᱨ ᱱᱚᱣᱟ ᱨᱮᱱᱟᱜ ᱤᱭᱟᱹ ᱠᱚᱫᱚᱢ ᱵᱟᱰᱟᱭᱟ ᱛᱚ ᱚᱠᱟ ᱞᱮᱠᱟ ᱨᱚᱲ ᱜᱟᱱᱚᱜᱼᱟ ᱢᱟᱱᱮ ᱪᱮᱫ ᱠᱚ ᱞᱟᱹᱭ ᱜᱟᱱᱚᱜᱼᱟ ᱪᱮᱫ ᱠᱚ ᱵᱟᱝ ᱜᱟᱱᱚᱜᱼᱟ ᱾ ᱟᱢᱮᱢ ᱵᱟᱰᱟᱭ ᱟᱠᱟᱫᱟᱢ ᱚᱱᱟ ᱠᱚᱫᱚ ᱾
ᱦᱮᱸ ᱵᱟᱰᱟᱭ ᱜᱤᱭᱟᱹᱧ ᱾
ᱟᱪᱷᱟ ᱾ ᱫᱟᱜ ᱞᱮᱫᱟᱭ ᱥᱮ ᱵᱟᱭ ᱫᱟᱜ ᱟᱠᱟᱫᱟ ᱾
ᱱᱚᱛᱮ ᱥᱮᱛᱟᱜ ᱥᱮᱫ-ᱮ ᱫᱟᱜ ᱞᱮᱫᱟ ᱚᱱᱠᱟ ᱵᱟᱨ ᱜᱷᱚᱱᱴᱟ ᱜᱟᱱ ᱾ ᱟᱨ ᱱᱤᱛᱚᱜ ᱱᱤᱛᱚᱜ ᱫᱚ ᱨᱤᱢᱤᱞ ᱟᱠᱟᱫᱟ ᱟᱣᱨᱤ ᱫᱟᱜᱟ ᱾
ᱵᱟᱨ ᱜᱷᱚᱱᱴᱟ ᱜᱟᱱᱮ ᱫᱟᱜ ᱟᱠᱟᱫᱟ ᱢᱟᱱᱮ ᱛᱚ ᱵᱷᱟᱜᱤ ᱜᱮ ᱫᱟᱜ ᱠᱚ ᱪᱟᱯᱮᱜᱼᱟ ᱵᱟᱨ ᱜᱷᱚᱱᱴᱟᱭ ᱫᱟᱜ ᱞᱮᱠᱷᱟᱱ ᱾
ᱦᱮᱸ ᱾ ᱯᱟᱸᱪᱴᱟ ᱯᱟᱸᱪᱴᱟ ᱠᱷᱚᱱ ᱥᱟᱛᱴᱟ ᱦᱟᱹᱨᱤᱡ ᱮ ᱫᱟᱜ ᱮᱫᱟ ᱾
ᱮᱛᱟᱜᱼᱟ ᱨᱟᱝ
ᱦᱮᱸ ᱥᱮᱛᱟᱜ ᱵᱮᱲᱟ ᱜᱮ ᱫᱷᱤᱱᱟᱹᱢ ᱚᱱᱠᱟ ᱥᱮᱛᱟᱜ ᱾
ᱦᱮᱸ ᱞᱟᱭ ᱢᱮ ᱾
ᱢᱟ ᱨᱚᱲ ᱢᱮ ᱾
ᱞᱟᱹᱭᱫᱟᱹᱧ ᱟᱯᱮ ᱚᱱᱛᱮ ᱫᱚ ᱫᱤᱱᱜᱮ ᱫᱟᱜ ᱾ ᱤᱭᱟ ᱤᱥᱟ ᱟᱞᱮ ᱮ ᱜᱚᱨᱚᱢᱚ ᱠᱟᱴᱤᱡ
ᱚᱱᱠᱟ ᱛᱤᱱᱟᱹᱜ ᱫᱤᱱ ᱪᱚᱝ ᱾ ᱵᱟᱨ ᱦᱟᱯᱛᱟ ᱜᱟᱱ ᱦᱩᱭᱮᱱᱟ ᱯᱟᱥᱮ ᱚᱱᱠᱟ ᱥᱮᱛᱟᱜ ᱥᱮᱛᱟᱜ ᱮ ᱫᱟᱜᱟᱜ ᱫᱟ ᱾ ᱥᱮᱛᱟᱜ ᱨᱮ ᱵᱟᱨ ᱜᱷᱚᱱᱴᱟ ᱟᱫᱷᱟ ᱜᱷᱚᱱᱴᱟ ᱾ ᱫᱟᱜ ᱟᱞᱮ ᱠᱟᱱᱟᱭ ᱥᱮᱛᱟᱜ ᱥᱮᱛᱟᱜ ᱾
ᱟᱪᱷᱟ ᱛᱟᱦᱚᱞᱮ ᱪᱟ ᱵᱟᱜᱟᱱ ᱠᱚᱫᱚ ᱟᱯᱮᱴᱷᱮᱱ ᱠᱷᱚᱱᱟᱜ ᱥᱚᱨ ᱜᱮᱭᱟ ᱥᱮ ᱥᱮ
ᱪᱟᱭ ᱵᱟᱜᱟᱱ ᱥᱩᱨ ᱜᱮᱭᱟ ᱾ ᱠᱟᱹᱢᱤ ᱠᱚ ᱪᱟᱞᱟᱜ ᱠᱟᱱᱟ ᱚᱠᱚᱭ ᱠᱚᱪᱚᱝ ᱾ ᱟᱞᱮ ᱦᱚᱲ ᱦᱚᱲ ᱠᱚ ᱢᱮᱱᱟᱜ ᱠᱚᱣᱟ ᱵᱟᱝ ᱠᱚ
ᱦᱮᱸ ᱟᱪᱪᱷᱟ
ᱵᱮᱱᱟᱣ ᱥᱮ ᱱᱚᱛᱮᱱᱟᱜ ᱪᱟ ᱜᱮᱯᱮ ᱯᱟᱲᱟᱜ ᱠᱟᱱᱟ ᱢᱮᱱᱫᱟᱹᱧ ᱟᱯᱮ ᱢᱟᱥᱮᱫ ᱱᱚᱛᱮᱱᱟᱜ ᱪᱟ ᱜᱮᱯᱮ ᱯᱟᱲᱟᱜ ᱠᱟᱱᱟ
ᱦᱳᱭ
ᱛᱚᱵᱮ ᱟᱯᱮ ᱥᱮᱫ ᱟᱯᱮ ᱥᱮᱫ ᱠᱚᱫᱚ ᱪᱮᱫ ᱪᱮᱫ ᱯᱩᱡᱟᱹ ᱠᱚᱠᱚ ᱢᱟᱱᱟᱣᱟ
ᱟᱞᱮ ᱱᱚᱛᱮ ᱫᱚ ᱥᱟᱱᱛᱟᱲ ᱫᱚᱠᱚ ᱢᱟᱱᱟᱣᱟ ᱵᱟᱦᱟ ᱥᱚᱨᱦᱟᱭ ᱫᱟᱸᱥᱟᱭ ᱢᱟᱜ ᱢᱚᱬᱮ ᱠᱚ ᱟᱨ ᱥᱟᱠᱨᱟᱛᱼᱼ ᱟᱨ ᱤᱨᱚᱜ ᱥᱤᱢ ᱢᱟᱜᱽ ᱥᱤᱢ ᱥᱟᱱᱛᱟᱲᱟᱜ ᱯᱚᱨᱚᱵᱽ ᱠᱚ ᱢᱮᱱᱟᱜᱼᱟ ᱟᱯᱮ ᱚᱱᱛᱮ ᱫᱚ ᱱᱚᱣᱟ ᱯᱚᱨᱚᱵᱽ ᱠᱚᱠᱚ ᱢᱟᱱᱟᱣ ᱜᱮᱭᱟ ᱥᱮ ᱵᱟᱝ
ᱢᱟᱱᱟᱣ ᱜᱮᱭᱟ ᱠᱚ ᱟᱣᱨᱤ
ᱟᱪᱪᱷᱟ ᱛᱟᱦᱚᱞᱮ ᱟᱯᱮ ᱮᱢᱟᱜ ᱜᱮ ᱢᱟᱜ ᱢᱚᱬᱮ ᱵᱟᱦᱟ ᱠᱚ
ᱦᱳᱭ
ᱚᱠᱟᱮ ᱞᱮᱠᱟ ᱦᱩᱭᱩᱜᱼᱟ ᱠᱟᱹᱴᱤᱡ ᱦᱮᱸ ᱛᱚ ᱚᱠᱟ ᱞᱮᱠᱟ ᱦᱩᱭᱩᱜᱼᱟ ᱠᱟᱹᱴᱤᱡ ᱢᱤᱛᱟᱹᱧᱟᱹ ᱢᱟᱥᱮ
ᱵᱟᱦᱟ ᱢᱟᱜ ᱢᱚᱬᱮ ᱢᱚᱬᱮ ᱵᱟᱦᱟ ᱫᱚ ᱟᱞᱮ ᱥᱮᱫ ᱵᱟᱨ ᱫᱤᱱ ᱠᱚ ᱢᱟᱱᱟᱣᱟ ᱯᱨᱚᱛᱷᱚᱢ ᱡᱤᱞᱮ ᱤᱭᱟᱹ ᱡᱟᱦᱮᱨ ᱛᱷᱟᱱ ᱛᱮᱠᱚ ᱪᱟᱞᱟᱜᱼᱟ ᱡᱟᱦᱮᱨ ᱛᱷᱟᱱ ᱛᱮ ᱪᱟᱞᱟᱣ ᱠᱟᱛᱮᱫ ᱩᱱᱼᱼ ᱛᱟᱭᱚᱢ ᱛᱮ ᱥᱮᱸᱫᱽᱨᱟ ᱠᱚ ᱩᱰᱩᱠᱚᱜᱼᱟ ᱚᱸᱰᱮ ᱠᱷᱚᱡ ᱜᱮᱼᱼ ᱥᱮᱸᱫᱽᱨᱟ ᱠᱷᱚᱱ ᱦᱮᱡ ᱠᱟᱛᱮᱫ ᱛᱟᱭᱚᱢ ᱛᱮ ᱫᱚᱥᱟᱨ ᱦᱤᱞᱳᱜ ᱫᱚᱼᱼ ᱡᱟᱦᱮᱨ ᱛᱟᱱ ᱛᱮᱠᱚ ᱪᱟᱞᱟᱜᱼᱟ ᱟᱨᱦᱚᱸ ᱵᱟᱦᱟᱠᱚ ᱦᱟᱹᱴᱤᱧᱟ ᱥᱳᱲᱮ ᱠᱚ ᱡᱚᱢ ᱵᱟᱲᱟ ᱠᱟᱛᱮ ᱛᱮ ᱟᱹᱭᱩᱵ ᱥᱮᱫ ᱢᱟᱺᱡᱷᱤ ᱯᱤᱭᱟᱹ ᱴᱷᱮᱡ ᱠᱚ ᱪᱟᱞᱟᱜᱼᱟ ᱱᱟᱭᱠᱮ ᱴᱷᱮᱡ ᱚᱸ ᱱᱟᱭᱠᱤ ᱴᱷᱮᱡ ᱠᱚ ᱮᱱᱮᱡ ᱟᱸᱜᱟᱼᱟ ᱜᱚᱴᱟ ᱧᱤᱫᱟᱹ ᱮ ᱚᱸᱰᱮ ᱢᱟᱱᱮ ᱵᱟᱨ ᱫᱤᱱ ᱠᱚ ᱢᱟᱱᱟᱣᱟ ᱟᱯᱮᱥᱮ ᱚᱱᱠᱟ ᱞᱮᱠᱟ
ᱟᱞᱮ ᱥᱮᱫ ᱫᱚ ᱦᱩᱭᱩᱜ ᱠᱟᱱᱟ ᱵᱟᱦᱟ ᱫᱚ ᱱᱚᱝᱠᱟ ᱠᱚ ᱢᱟᱱᱟᱣᱟ ᱩᱢ ᱥᱟᱹᱨᱼᱼ ᱤ ᱵᱟᱥᱠᱮ ᱯᱮ ᱢᱟᱦᱟ ᱦᱩᱭᱩᱜ ᱛᱟᱞᱮᱭᱟ ᱩᱱ ᱦᱤᱞᱳᱜ ᱠᱚᱲᱟ ᱜᱤᱫᱽᱨᱟᱹ ᱠᱚᱫᱚ ᱥᱮᱸᱫᱽᱨᱟ ᱠᱚ ᱪᱟᱞᱟᱜᱼᱟ ᱟᱨᱼᱼ ᱥᱟᱯᱷᱟ ᱠᱟᱹᱢᱤ ᱡᱷᱚᱛᱚ ᱠᱚ ᱥᱟᱯᱷᱟᱭᱟ ᱟᱨ ᱩᱱ ᱦᱤᱞᱳᱜ ᱚᱱᱠᱟᱜ ᱜᱮ ᱥᱮᱸᱫᱽᱨᱟ ᱠᱷᱚᱱ ᱦᱮᱡ ᱠᱟᱛᱮ ᱠᱚᱲᱟ ᱜᱤᱫᱽᱨᱟᱹ ᱠᱚᱫᱚ ᱡᱟᱦᱟᱸᱼᱼ ᱟᱫᱚ ᱩᱱ ᱦᱤᱞᱳᱜ ᱫᱚ ᱧᱤᱫᱟᱹ ᱵᱮᱲᱟ ᱫᱚ ᱚᱱᱠᱟ ᱱᱟᱭᱠᱮ ᱚᱲᱟᱜ ᱠᱚ ᱪᱟᱞᱟᱜ ᱛᱮ ᱩᱱ ᱦᱩᱭᱩᱜᱼᱟ ᱩᱢ ᱦᱤᱞᱳᱜ ᱫᱚ᱾ ᱟᱨ ᱛᱮᱜᱮ ᱪᱟᱵᱟᱜᱼᱟ ᱟᱨᱦᱚᱸ ᱥᱟᱹᱨᱫᱤ ᱦᱤᱞᱳᱜ ᱚᱱᱠᱟ ᱱᱟᱭᱠᱮ ᱚᱲᱟᱜ ᱠᱷᱚᱱ ᱡᱟᱦᱮᱨ ᱛᱮ ᱱᱟᱭᱠᱮ ᱠᱚ ᱤᱫᱤᱭᱟ ᱚᱱᱠᱟ ᱵᱚᱸᱜᱟ ᱠᱚᱦᱚᱸ ᱠᱚ ᱦᱤᱡᱩᱜᱼᱟ᱾ ᱟᱫᱚ ᱦᱟᱸᱰᱮ ᱡᱟᱦᱮᱨ ᱨᱮ ᱡᱟᱦᱟᱸ ᱵᱚᱸᱜᱟ ᱵᱩᱨᱩ ᱠᱟᱹᱢᱤ ᱠᱚ ᱢᱮᱱᱟᱜᱼᱟ᱾ ᱚᱱᱟ ᱵᱚᱸᱜᱟ ᱵᱩᱨᱩᱼᱼ ᱵᱩᱨᱩ ᱠᱟᱹᱢᱤ ᱠᱚ ᱥᱟᱨᱟᱣ ᱠᱟᱛᱮᱫ ᱱᱚᱸᱰᱮ ᱠᱚ ᱦᱤᱡᱩᱜᱼᱟ ᱥᱟᱹᱨᱫᱤ ᱦᱤᱞᱳᱜ ᱜᱮ ᱾ ᱛᱟᱯᱚᱨᱮ ᱥᱟᱹᱨᱫᱤ ᱦᱤᱞᱳᱜ ᱜᱮ ᱚᱸᱰᱮ ᱟᱫᱚ ᱡᱟᱞᱮ ᱤᱭᱟᱹ ᱠᱚ ᱮᱱᱮᱡᱟ ᱟᱨᱠᱤ ᱚᱱᱟ ᱰᱟᱦᱮᱨ, ᱰᱟᱦᱟᱨ ᱠᱚᱠᱚ ᱮᱱᱮᱡᱟ ᱟᱨ ᱵᱟᱥᱠᱮ ᱦᱤᱞᱳᱜ ᱫᱚᱼᱼ ᱛᱤᱱᱟᱹᱜ ᱚᱲᱟᱜ ᱢᱮᱱᱟᱜᱼᱟ ᱡᱷᱚᱛᱚ ᱚᱲᱟᱜ ᱮᱱᱮᱡᱽ ᱮᱱᱮᱡᱽ ᱛᱮ ᱠᱚᱼᱼ ᱪᱟᱞᱟᱜᱼᱟ ᱩᱱ ᱡᱚᱛᱚ ᱦᱚᱲ ᱟᱨ ᱫᱟᱜ ᱠᱚᱠᱚ ᱫᱩᱞ ᱡᱚᱱᱟᱜᱼᱟ᱾ ᱡᱟᱦᱟᱸᱭ ᱠᱚ ᱥᱟᱸᱜᱟᱛ ᱠᱚ ᱢᱮᱱᱮ ᱡᱟᱦᱟᱸᱭ ᱥᱟᱹᱜᱟᱹᱭ ᱠᱚ ᱜᱟᱱᱚᱜᱼᱟ, ᱚᱱᱠᱟ ᱫᱟᱜ ᱠᱚ ᱫᱩᱞ ᱨᱮᱱᱟᱜ ᱨᱟᱹᱥᱠᱟᱹᱭ ᱟᱠᱚ ᱚᱱᱠᱟ ᱠᱟᱛᱮᱜ
ᱦᱮᱸᱜ-ᱮᱸ᱾
ᱟᱸᱡᱚᱢ ᱠᱮᱫᱟᱢ? ᱦᱮᱞᱳ᱾
ᱟᱯᱮ ᱥᱮᱫ ᱛᱤᱦᱤᱧ ᱮ ᱥᱤᱛᱩᱝ ᱞᱮᱫ ᱜᱮᱭᱟ?
ᱦᱮᱸ ᱥᱤᱛᱩᱝ ᱫᱚᱭ ᱥᱤᱛᱩᱝ ᱞᱮᱫᱟ ᱮᱱᱟᱱ ᱥᱮᱛᱟᱜ ᱧᱚᱜ ᱛᱟᱯᱚᱨᱮ ᱦᱚᱸᱜ ᱚᱸᱭ ᱪᱟᱴᱴᱟ ᱥᱮᱫ ᱠᱷᱚᱱ ᱫᱚ ᱟᱫᱚ ᱦᱚᱭ ᱠᱮᱫᱟ᱾ ᱫᱟᱜ ᱦᱟᱞᱠᱟ ᱦᱟᱞᱠᱟ ᱯᱷᱤᱴᱤᱼᱯᱷᱤᱴᱤ ᱫᱟᱜ ᱠᱚ ᱡᱚᱨᱚ ᱵᱟᱲᱟ ᱠᱮᱫ ᱛᱮ ᱦᱚᱭ ᱵᱟᱲᱟ ᱠᱟᱛᱮ ᱟᱫᱚ ᱵᱚᱱᱫᱚ ᱟᱠᱟᱫᱟ ᱱᱤᱛᱚᱜ ᱫᱚ᱾ ᱟᱯᱮ ᱚᱱᱛᱮ ᱫᱚ?
ᱱᱚᱛᱮ ᱫᱚ ᱫᱟᱜ ᱫᱚ ᱥᱮᱛᱟᱜ ᱥᱮᱫ ᱫᱟᱜ ᱞᱮᱫᱟ ᱟᱨ ᱚᱱᱠᱟ ᱪᱮᱛᱟᱱ ᱛᱮᱫᱚ ᱥᱤᱛᱩᱝ ᱟᱨ ᱥᱤᱛᱩᱝ᱾
ᱚ᱾ ᱟᱪᱪᱷᱟ ᱱᱚᱛᱮ ᱵᱮᱝᱜᱚᱞ ᱥᱮᱫ ᱫᱚ ᱦᱮᱡ ᱵᱟᱲᱟᱣ
ᱵᱮᱝᱜᱚᱞ ᱥᱮᱡ ᱟᱹᱣᱨᱤᱧ ᱪᱟᱞᱟᱣ ᱠᱟᱱᱟ᱾ ᱟᱣᱨᱤᱧ ᱪᱟᱞᱟᱜᱼᱟ᱾ ᱚᱱᱛᱮ ᱡᱷᱟᱲᱠᱷᱚᱸᱰ ᱥᱮᱫ ᱦᱟᱸᱜ ᱵᱚᱞᱮᱧ ᱪᱟᱞᱟᱣ ᱦᱤᱡᱩᱜᱼᱟ᱾ ᱴᱮ ᱠᱟᱹᱢᱤ ᱛᱟᱦᱮᱸ ᱠᱟᱱᱟ᱾ ᱚᱠᱟ ᱚᱠᱴᱳᱵᱚᱨ, ᱚᱠᱴᱳᱵᱚᱨ ᱱᱚᱵᱷᱮᱢᱵᱚᱨ ᱜᱟᱱ ᱥᱮᱧ ᱪᱟᱞᱟᱜᱼᱟ ᱦᱟᱸᱜ᱾
ᱟᱪᱪᱷᱟ ᱟᱯᱮ ᱚᱱᱛᱮ ᱚᱱᱠᱟ ᱯᱚᱨᱚᱵᱽ ᱯᱟᱛᱟ ᱠᱚ ᱡᱟᱦᱟᱸ ᱡᱟᱦᱟᱸ ᱫᱚ ᱧᱩᱛᱩᱢᱟᱱ ᱡᱟᱦᱟᱸ ᱫᱚ ᱟᱹᱰᱤ ᱥᱟᱺᱜᱤᱧ ᱥᱟᱺᱜᱤᱧ ᱱᱚᱝᱠᱟᱱᱟᱜ ᱡᱟᱦᱟᱱᱟᱜ ᱯᱚᱨᱚᱵᱽ ᱠᱚ ᱦᱳᱭᱳᱜᱼᱟ ᱥᱮ ᱵᱟᱝ ᱦᱳᱭᱳᱜ ᱜᱮᱭᱟ?
ᱚᱝᱠᱟ ᱦᱩᱭᱩᱜ ᱜᱮᱭᱟ ᱯᱟᱛᱟ᱾ ᱯᱟᱛᱟ ᱦᱚᱸ ᱦᱩᱭᱩᱜᱼᱟ, ᱟᱫᱚ ᱯᱟᱛᱟ ᱧᱮᱞ ᱫᱚ ᱟᱹᱣᱨᱤᱧ ᱪᱟᱞᱟᱜᱼᱟ᱾ ᱱᱤᱛ ᱦᱟᱹᱵᱤᱡ ᱛᱮ ᱚᱱᱠᱟ ᱟᱹᱰᱤ ᱡᱷᱟᱹᱞ ᱡᱷᱟᱹᱞ ᱨᱮ ᱦᱩᱭᱩᱜᱼᱟ ᱵᱟᱝ᱾ ᱧᱮᱞ ᱵᱟᱲᱟᱣ ᱠᱟᱹᱫᱟᱹᱧ᱾ ᱢᱵᱟᱭᱤᱞ ᱠᱚᱨᱮ, ᱟᱯᱮ ᱥᱮᱫ ᱦᱩᱭᱩᱜ ᱜᱮᱭᱟ ᱯᱟᱛᱟ?
ᱦᱮᱸ ᱯᱟᱛᱟ ᱫᱚ ᱦᱳᱭᱳᱜ ᱜᱮ ᱡᱮᱢᱚᱱ ᱯᱟᱴᱟᱵᱤᱸᱫᱟᱹ ᱯᱟᱛᱟ ᱠᱚ ᱦᱳᱭᱳᱜᱼᱟ᱾ ᱛᱟᱯᱚᱨ ᱚᱱᱟ ᱟᱨ ᱵᱩᱨᱩ ᱵᱚᱸᱜᱟ ᱠᱚ ᱦᱳᱭ ᱵᱟᱲᱟᱜ ᱜᱮᱭᱟ᱾
ᱦᱩᱸ᱾
ᱠᱳᱞᱠᱟᱛᱟ ᱢᱟᱜ ᱢᱚᱬᱮ, ᱠᱷᱚᱲᱚᱜᱽᱯᱩᱨ ᱢᱟᱜᱽ ᱢᱚᱬᱮ ᱠᱚ ᱦᱳᱭᱳᱜ ᱜᱮᱭᱟ, ᱫᱚᱢᱮ ᱠᱚ ᱦᱚᱲᱚᱜ ᱜᱮᱭᱟ᱾ ᱟᱪᱪᱷᱟ ᱟᱯᱮ ᱚᱱᱛᱮ ᱫᱚ ᱚᱞᱪᱤᱠᱤ ᱤᱥᱠᱩᱞ ᱠᱚ ᱢᱮᱱᱟᱜ ᱟᱥᱮ ᱵᱟᱹᱱᱩᱜᱼᱟ?
ᱚᱞᱪᱤᱠᱤ ᱫᱚ ᱢᱤᱫᱴᱷᱮᱡ, ᱢᱤᱫᱴᱷᱮᱡ ᱛᱟᱦᱮᱸ ᱠᱟᱱᱟ ᱢᱟᱱᱮ ᱚᱞᱪᱤᱠᱤ ᱟᱫᱚ ᱚᱱᱠᱟ ᱜᱮ ᱦᱚᱲ ᱠᱚ, ᱦᱚᱲ ᱠᱚ ᱵᱚᱞᱮ ᱠᱚ ᱵᱤᱨᱳᱫᱷᱫᱟ᱾
ᱟᱫᱚ ᱚᱱᱟᱛᱮ ᱱᱤᱛᱚᱜ ᱩᱱᱤ ᱦᱚᱸ ᱵᱟᱭ, ᱵᱟᱭ ᱯᱟᱲᱦᱟᱣᱮᱫ ᱠᱚᱣᱟ᱾
ᱵᱤᱨᱩᱫᱽ ᱫᱚ ᱚᱠᱚᱭ ᱠᱚᱠᱚ ᱵᱤᱨᱩᱫᱽᱫᱟ ᱥᱟᱱᱛᱟᱲ ᱠᱚᱜᱮ ᱥᱮ ᱚᱠᱚᱭ?
ᱥᱟᱱᱛᱟᱞ ᱠᱚᱜᱮ ᱠᱚ ᱵᱤᱨᱳᱫᱷᱫᱟ ᱥᱟᱱᱛᱟᱞ ᱞᱟᱹᱜᱤᱫ ᱜᱮ ᱢᱟᱱᱮ ᱟᱨᱦᱚᱸ ᱪᱮᱫᱟᱜ ᱵᱟᱝᱠᱚ ᱚᱱᱠᱟᱱ ᱠᱟᱱᱟ? ᱱᱤᱡᱮᱨ ᱞᱟᱹᱜᱤᱫ ᱦᱚᱸ ᱮᱛᱮᱫ ᱠᱚ ᱨᱟᱸᱜᱟᱶᱜ ᱠᱟᱱᱟ ᱱᱤᱡᱮᱨᱟᱜ ᱠᱟᱱᱟ ᱵᱟᱝ ᱚᱱᱟ ᱫᱚ᱾
ᱦᱳᱭ᱾
ᱚᱝᱠᱟ ᱜᱮ ᱵᱟᱠᱚ ᱵᱩᱡᱷᱟᱹᱣᱟ᱾
ᱱᱤᱡᱮᱨᱟᱜ ᱡᱩᱫᱤ ᱨᱚᱲ ᱯᱟᱹᱨᱥᱤ ᱵᱷᱟᱥᱟ ᱥᱮ ᱡᱟᱦᱟᱱᱟᱜ ᱜᱮ ᱛᱟᱦᱮᱱ ᱛᱟᱢᱟ ᱚᱞ ᱠᱚᱦᱚᱸ ᱛᱟᱦᱚᱞᱮ ᱱᱤᱡᱮᱨᱟᱜ ᱢᱤᱫᱴᱟᱝ ᱤᱭᱟᱹ ᱢᱮᱱᱛᱮᱢ ᱞᱮᱠᱷᱟᱜᱼᱟ ᱱᱚᱣᱟ ᱟᱨ ᱵᱟᱝᱠᱷᱟᱱ ᱫᱳ ᱱᱤᱡᱮᱨᱟᱜ ᱡᱩᱫᱤ ᱪᱮᱫ ᱦᱚᱸ ᱵᱟᱝ ᱛᱟᱦᱮᱱ ᱛᱟᱢᱟ
ᱡᱟᱦᱟᱸᱭ ᱠᱳ ᱤᱭᱟᱹᱭ ᱠᱷᱟᱡ ᱢᱟᱱᱮ ᱦᱚᱸᱜ ᱚᱭ ᱟᱞᱮ ᱦᱚᱸᱥᱮ ᱢᱮᱱᱟᱜ ᱛᱟᱞᱮ ᱜᱮᱭᱟ ᱵᱟᱝ
ᱦᱩᱸ
ᱟᱵᱚ ᱦᱚᱸᱵᱚᱱ ᱨᱚᱲ ᱫᱟᱲᱮᱭᱟᱜᱼᱟ ᱚᱱᱠᱟ
ᱦᱮᱸ ᱟᱨ ᱵᱟᱝᱠᱷᱟᱱ ᱥᱟᱱᱛᱟᱲ ᱢᱮᱱᱛᱮ ᱜᱮ ᱵᱟᱵᱚᱱ ᱞᱮᱠᱷᱟᱜᱼᱟ ᱟᱞᱮ ᱱᱚᱛᱮ ᱫᱚ ᱤᱭᱩᱱᱤᱵᱷᱟᱨᱥᱤᱴᱤ ᱠᱚᱨᱮ ᱦᱮᱸ ᱟᱞᱮ ᱱᱚᱛᱮ ᱫᱚ ᱤᱭᱩᱱᱤᱵᱷᱟᱨᱥᱤᱴᱤ ᱠᱚᱞᱮᱡᱽ ᱤᱥᱠᱩᱞ ᱟᱥᱲᱟ ᱠᱳ ᱜᱚᱴᱟ ᱜᱮ ᱥᱟᱱᱛᱟᱲᱤ ᱛᱤᱸᱜᱩ ᱠᱟᱱᱟ
ᱚᱱᱛᱮ ᱡᱷᱟᱲᱠᱷᱚᱱᱰ ᱩᱲᱤᱥᱥᱟ ᱥᱮᱫ ᱫᱚ ᱱᱚᱱᱮ ᱚᱱᱛᱮ ᱟᱯᱮ ᱥᱮᱫ ᱫᱚ ᱢᱟ ᱱᱮᱛᱟᱨ ᱦᱚᱸ ᱤᱭᱟᱹ ᱧᱚᱜ ᱜᱮᱭᱟ ᱵᱟᱝ ᱚᱱᱠᱟ
ᱚᱱᱛᱮ ᱡᱟᱹᱥᱛᱤ ᱧᱚᱜ ᱢᱮᱱᱟᱜ ᱠᱚᱣᱟ ᱵᱟᱝ ᱦᱚᱲ
ᱟᱯᱮ ᱚᱸᱰᱮ ᱠᱚᱢ ᱧᱚᱜ ᱜᱮ ᱢᱮᱱᱟᱜ ᱠᱚᱣᱟ
ᱟᱞᱮ ᱢᱟᱱᱮ ᱩᱱᱟᱹᱜ ᱡᱟᱹᱥᱛᱤ ᱫᱚ ᱵᱟᱹᱱᱩᱜ ᱠᱚᱣᱟ ᱢᱟᱱᱮ ᱱᱮᱛᱟᱨ ᱦᱚᱸ ᱯᱚᱨᱚᱢᱯᱚᱨᱟ ᱠᱚ ᱢᱚᱡᱽ ᱛᱮᱯᱮ ᱤᱭᱟᱹᱭ ᱛᱟᱵᱚᱱᱟ ᱟᱯᱮᱫᱚ
ᱠᱟᱱ ᱛᱟᱢ ᱴᱷᱤᱠᱟ
ᱟᱪᱪᱷᱟ ᱴᱟᱭᱤᱢ ᱵᱟᱝ ᱦᱩᱭ ᱮᱱ ᱛᱮ
ᱳᱭ ᱴᱟᱭᱤᱢ ᱢᱟᱛᱚ ᱦᱩᱭ ᱮᱱᱟ ᱟᱨ ᱦᱚᱸ ᱱᱤᱛᱚᱜ ᱡᱤᱫ
ᱛᱚᱵᱮ ᱤᱱᱟᱹᱜ ᱜᱮᱞᱟᱝ ᱨᱚᱲᱟ ᱦᱮᱸ ᱥᱮᱪᱮᱫ ᱵᱟᱢ ᱟᱡᱚᱢ ᱮᱫᱟ ᱦᱮᱞᱳ ᱦᱮᱞᱳ